ᱦᱮᱸ ᱦᱮᱞᱚ
ᱦᱮᱸ ᱫᱟᱫᱟ ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ
ᱦᱮᱸ ᱫᱟᱫᱟ ᱪᱮᱫ ᱵᱤᱱ ᱪᱤᱠᱟᱹᱭᱮᱫᱼᱟ?
ᱱᱚᱜᱼᱚᱭ ᱱᱩᱭ ᱨᱩᱢ ᱠᱚᱨᱮ ᱜᱮ ᱫᱩᱲᱩᱵ ᱵᱟᱲᱟ ᱦᱩᱭ ᱟᱠᱟᱱᱟ᱾
ᱚ ᱟᱪᱷᱟ ᱡᱚᱢ ᱵᱟᱲᱟ ᱠᱮᱫᱼᱟ ᱵᱤᱱ?
ᱦᱮᱸ ᱡᱚᱢ ᱵᱟᱲᱟ ᱠᱚᱫᱚ ᱦᱩᱭ ᱟᱠᱟᱱᱟ ᱟᱨ ᱛᱩᱯᱩ ᱠᱚᱦᱚᱸ ᱦᱩᱭ ᱟᱠᱟᱱᱟ ᱛᱩᱯᱩ ᱵᱟᱲᱟ ᱠᱟᱛᱮᱜ ᱜᱮ ᱡᱚᱢ ᱵᱟᱲᱟ ᱠᱟᱛᱮᱜ ᱫᱩᱲᱩᱵ ᱵᱟᱲᱟ ᱦᱩᱭ ᱟᱠᱟᱱᱟ᱾
ᱟᱪᱷᱟ ᱟᱨ ᱜᱷᱟᱨᱚᱡᱽ ᱠᱚᱨᱮ ᱡᱚᱛᱚ ᱦᱚᱲᱯᱮ ᱱᱟᱯᱟᱭ ᱜᱮᱭᱟ?
ᱦᱮᱸ ᱡᱚᱛᱚ ᱦᱚᱲ ᱜᱮᱞᱮ ᱱᱟᱯᱟᱭ ᱜᱮᱭᱟᱞᱮ᱾
ᱟᱪᱷᱟ
ᱦᱮᱸ ᱟᱯᱮ ᱫᱚ ᱪᱮᱫ ᱞᱮᱠᱟ?
ᱦᱮᱸ ᱟᱞᱮ ᱦᱚᱸ ᱱᱟᱯᱟᱭ ᱜᱮ ᱪᱟᱸᱫᱚ ᱵᱚᱸᱜᱟ ᱦᱟᱜ ᱫᱟᱭᱟᱛᱮ ᱦᱚᱸᱜᱼᱚᱭ ᱱᱟᱦᱟᱜ ᱡᱚᱛᱚ ᱦᱚᱲᱜᱮ ᱱᱟᱯᱼᱼ ᱯᱟᱭ ᱜᱮ ᱢᱮᱱᱟᱜ ᱞᱮᱭᱟ᱾
ᱟᱪᱷᱟ ᱟᱪᱷᱟ
ᱦᱮᱸ ᱦᱮᱸ
ᱩᱸᱦ
ᱦᱮᱸ ᱞᱟᱹᱭᱮᱫᱟᱞᱤᱧ ᱛᱟᱦᱞᱮᱼᱼ
ᱦᱚᱸ ᱪᱮᱫ ᱮᱢ ᱞᱟᱹᱭᱮᱫᱟ?
ᱦᱮᱸ ᱞᱟᱹᱭᱮᱫᱟᱞᱤᱧ ᱟᱯᱮᱥᱮᱫ ᱫᱟᱜ ᱡᱟᱹᱲᱤ ᱠᱚ ᱚᱠᱟᱞᱮᱠᱟ ᱦᱩᱭᱩᱜ ᱠᱟᱱᱟ?
ᱮ ᱦᱮᱸ ᱟᱞᱮ ᱥᱮᱱᱼᱼ ᱫᱟᱜ ᱡᱟᱹᱲᱤ ᱱᱚᱜᱼᱚᱭ ᱠᱤᱪᱷᱩ ᱞᱟᱦᱟᱜᱮ ᱱᱚᱜᱼᱚᱭ ᱫᱟᱜ ᱜᱚᱫ ᱠᱮᱫᱟᱭ ᱢᱤᱫ ᱜᱷᱟᱹᱲᱤᱡ ᱜᱮᱼᱼ ᱚᱱᱠᱟ ᱛᱤᱨᱤᱥ ᱢᱤᱱᱤᱴ ᱜᱟᱱ ᱜᱮ ᱚᱱᱠᱟ ᱡᱩᱨ ᱛᱮ ᱫᱟᱜ ᱠᱮᱫᱟ ᱟᱫᱚ ᱱᱤᱛᱚᱜ ᱫᱚ ᱦᱟᱸᱜ ᱮ ᱠᱚᱢ ᱟᱠᱟᱫᱟ᱾
ᱟᱪᱷᱟ
ᱦᱮᱸ ᱟᱨ ᱟᱯᱮᱥᱮᱱ ᱫᱟᱜ ᱡᱟᱹᱲᱤ ᱠᱚ?
ᱦᱮᱸ ᱟᱞᱮ ᱥᱮᱫ ᱦᱚᱸ ᱚᱱᱠᱟᱜ ᱜᱮ ᱦᱚᱸᱜᱼᱚᱭ ᱠᱤᱪᱷᱩ ᱠᱷᱚᱱ ᱞᱟᱦᱟᱜᱮ ᱦᱟᱸᱜ ᱮ ᱡᱟᱹᱲᱤ ᱵᱟᱲᱟ ᱠᱮᱜᱼᱟ᱾ ᱟᱨ ᱱᱤᱛᱚᱜ ᱫᱚᱭ ᱟᱹᱥᱩᱲ ᱟᱠᱟᱜᱼᱟ᱾
ᱟᱪᱷᱟ ᱟᱪᱷᱟ ᱟᱪᱷᱟ ᱟᱪᱷᱟ
ᱦᱮᱸ
ᱦᱚᱸ ᱛᱟᱦᱞᱮ ᱱᱚᱜᱼᱚᱭ ᱡᱮ ᱦᱚᱞᱟ ᱢᱟᱦᱫᱮᱨ ᱛᱤᱨᱤᱥᱮ ᱡᱩᱱᱼᱼ ᱤᱧ ᱥᱮᱡᱼᱼ ᱦᱩᱞ ᱢᱟᱦᱟ ᱱᱚᱜᱼᱚᱭ ᱯᱟᱨᱚᱢᱮᱱᱟ ᱚᱱᱟ ᱠᱚᱫᱚ ᱢᱟᱱᱟᱣ ᱞᱮᱫ ᱛᱟᱵᱚᱱᱟᱯᱮ ᱥᱮ ᱵᱟᱝᱟ?
ᱦᱮᱸ ᱢᱟᱱᱟᱣ ᱵᱟᱲᱟ ᱠᱮᱜ ᱜᱮᱭᱟᱞᱮ᱾ ᱟᱨ ᱟᱞᱮ ᱫᱚ ᱦᱟᱸᱜ ᱤᱧ ᱫᱚ ᱦᱟᱸᱜ ᱤᱛᱩᱱ ᱟᱥᱲᱟ ᱨᱮᱜᱮ ᱢᱟᱱᱮ ᱢᱟᱨᱟᱝᱼᱼ ᱡᱟᱦᱟᱸ ᱵᱤᱨᱫᱟᱹᱜᱟᱲᱼᱼ ᱚᱸᱰᱮ ᱜᱮ ᱦᱟᱸᱜ ᱥᱮᱪᱮᱫ ᱟᱥᱲᱟ ᱨᱮᱜᱤᱧ ᱢᱟᱱᱟᱣ ᱵᱟᱲᱟ ᱠᱮᱜᱼᱟ ᱚᱸᱰᱮᱜᱤᱧ ᱥᱮᱞᱮᱫ ᱤᱧ ᱛᱟᱦᱮᱸ ᱠᱟᱱᱟ᱾ ᱛᱚ ᱟ ᱟᱹᱛᱩ ᱫᱤᱥᱚᱢ ᱠᱚᱨᱮ ᱦᱚᱸ ᱚᱱᱠᱟ ᱦᱩᱭᱩᱜ ᱜᱮᱭᱟ ᱛᱚ ᱢᱟᱱᱟᱣ ᱵᱟᱲᱟ ᱠᱮᱜᱼᱟ ᱞᱮ᱾ ᱮ ᱠᱚ ᱥᱟᱱᱟᱢ ᱦᱚᱲ ᱜᱮᱼᱼ
ᱚᱵᱚᱥᱳᱭ ᱮᱵᱚᱝ ᱚᱱᱟ ᱠᱚᱫᱚ ᱢᱟᱱᱮ ᱢᱟᱱᱟᱣ ᱫᱚᱨᱠᱟᱨ᱾ ᱢᱟᱱᱮ ᱟᱵᱚ ᱠᱚᱞᱮᱡᱽ ᱠᱚᱨᱮ ᱦᱚᱸ ᱧᱮᱞ ᱦᱩᱭᱩᱜ ᱠᱟᱱᱟ ᱡᱚᱛᱚ ᱠᱚᱞᱮᱡᱽ ᱠᱚᱨᱮᱜ ᱵᱟᱝᱠᱚ ᱢᱟᱱᱟᱣᱮᱫ ᱠᱟᱱᱟ᱾ ᱱᱚᱜᱚᱭ ᱟᱯᱮ ᱠᱚᱞᱮᱡᱽ ᱨᱮ ᱱᱚᱣᱟ ᱯᱮ ᱢᱟᱱᱟᱣ ᱠᱮᱫᱟ ᱱᱚᱣᱟ ᱜᱮ ᱢᱤᱫᱴᱟᱝ ᱟᱹᱰᱤ ᱢᱟᱨᱟᱝ ᱢᱤᱫᱴᱟᱝᱼᱼ ᱮ ᱱᱚᱜᱼᱚᱭ ᱠᱟᱛᱷᱟᱢ ᱞᱟᱹᱭ ᱠᱮᱫᱟ ᱡᱩᱫᱤ ᱟᱵᱚ ᱡᱩᱫᱤ ᱵᱟᱝ ᱵᱚᱱᱼᱼ ᱢᱟᱱᱟᱣᱟ ᱛᱟᱦᱞᱮ ᱟᱵᱚ ᱜᱮᱛᱚ ᱟᱪᱪᱷᱟ ᱟᱢ ᱫᱚ ᱪᱮᱫ ᱛᱮᱢ ᱯᱟᱲᱦᱟᱜ ᱜᱮᱭᱟ?
ᱦᱮᱸ ᱤᱧ ᱫᱚᱜ ᱦᱟᱸᱜ ᱦᱚᱸᱭᱼᱼ
ᱚᱠᱟ ᱯᱟᱹᱨᱥᱤ ᱛᱮ ᱚᱠᱟ ᱯᱟᱹᱨᱥᱤ ᱛᱮᱢ ᱚᱻ ᱟᱪᱪᱷᱟ ᱟᱪᱪᱷᱟ ᱦᱚᱸᱜᱼᱚᱭ ᱛᱚ ᱥᱟᱱᱛᱟᱲᱤ ᱯᱟᱹᱨᱥᱤ ᱛᱮᱜᱮᱢ ᱯᱟᱲᱦᱟᱜ ᱠᱟᱱᱟ᱾ ᱟᱨ ᱠᱚ ᱡᱩᱫᱤ ᱱᱩᱠᱩ ᱟᱵᱚ ᱥᱟᱱᱛᱟᱲ ᱥᱟᱶᱛᱟ ᱨᱮᱱᱠᱩ ᱡᱟᱦᱟᱸᱭ ᱢᱮᱱᱟᱜ ᱠᱚᱣᱟ ᱥᱤᱫᱩᱼᱠᱟᱹᱱᱦᱩ ᱩᱱᱠᱩ ᱠᱚᱫᱚ ᱟᱵᱚᱨᱮᱱ ᱠᱟᱱᱟ ᱠᱚ ᱟᱨ ᱟᱵᱚ ᱠᱚ ᱥᱟᱱᱛᱟᱲ ᱛᱮᱵᱚᱱ ᱯᱟᱲᱦᱟᱜᱼᱼ ᱠᱟᱱᱟ ᱟᱨ ᱟᱵᱚ ᱡᱩᱫᱤ ᱵᱟᱝ ᱵᱚᱱᱼᱼ ᱵᱚᱸᱜᱟ ᱵᱩᱨᱩᱭᱟ ᱩᱱᱠᱩ ᱤᱫᱤ ᱠᱚᱛᱮ ᱛᱟᱦᱚᱞᱮ ᱪᱤᱠᱟᱛᱮ ᱦᱩᱭᱩᱜᱼᱟ ᱚᱱᱟ ᱫᱚ
ᱦᱮᱸ ᱫᱟᱫᱟ ᱮᱠᱫᱚᱢ ᱡᱚᱛᱷᱟᱛ ᱠᱟᱛᱷᱟᱢ ᱞᱟᱹᱭ ᱟᱠᱟᱜᱼᱟ᱾
ᱦᱮᱸ
ᱦᱮᱸ ᱟᱨ ᱱᱤᱛᱚᱜ ᱚᱠᱛᱚ ᱨᱮ ᱦᱟᱸᱜ ᱡᱟᱹᱥᱛᱤ ᱠᱟᱭᱛᱮ ᱧᱮᱞᱚᱜ ᱠᱟᱱᱟ ᱱᱚᱜᱼᱚᱭ ᱡᱮᱢᱚᱱ ᱟᱵᱚᱨᱮᱱ ᱵᱤᱨ ᱵᱟᱱᱴᱟᱼᱼ ᱟᱨ ᱥᱤᱫᱩ ᱠᱟᱹᱱᱦᱩ ᱥᱟᱶᱛᱮ ᱡᱟᱦᱟᱸ ᱛᱤᱱᱟᱹᱜ ᱦᱩᱞᱜᱟᱹᱨᱭᱟᱹ ᱠᱚ ᱢᱮᱱᱟᱜ ᱠᱚᱣᱟ ᱵᱤᱨᱥᱟ ᱢᱩᱱᱰᱟ ᱥᱟᱶᱛᱮᱼᱼ ᱛᱮ ᱵᱟᱵᱟ ᱛᱤᱞᱠᱟᱹ ᱢᱟᱺᱡᱷᱤ ᱠᱚᱼᱼ ᱛᱚ ᱦᱟᱸᱜ ᱩᱱᱠᱩ ᱫᱚ ᱟᱵᱚᱣᱟᱜ ᱱᱟᱜᱟᱢ ᱨᱮᱫᱚ ᱦᱟᱸᱜ ᱩᱱᱟᱹᱜ ᱢᱟᱹᱱ ᱫᱚ ᱦᱟᱸᱜ ᱵᱟᱠᱚᱼᱼ ᱠᱚ ᱧᱟᱢᱮᱜᱼᱟ ᱡᱟᱦᱟᱸ ᱛᱤᱱᱟᱹᱜ ᱦᱟᱸᱜ ᱮᱴᱟᱜ ᱠᱚ ᱢᱟᱹᱱ ᱠᱚ ᱧᱟᱢᱟ᱾ ᱱᱩᱠᱩ ᱫᱚ ᱦᱟᱸᱜ ᱟᱵᱚᱣᱟᱜ ᱱᱟᱜᱟᱢ ᱨᱮ ᱩᱱᱟᱹᱜ ᱫᱚ ᱦᱟᱸᱜ ᱢᱟᱹᱱ ᱵᱟᱠᱚ ᱧᱟᱢᱮᱫ ᱛᱟᱵᱚᱱᱟ᱾
ᱦᱮᱸ ᱦᱮᱸ ᱮᱠᱫᱚᱢ ᱡᱚᱛᱷᱟᱛ ᱠᱟᱛᱷᱟᱢ ᱢᱮᱱ ᱟᱠᱟᱫᱟ ᱤᱧ ᱦᱚᱸᱼᱼ ᱥᱟᱱᱛᱟᱞᱤ ᱛᱮᱜᱤᱧ ᱯᱟᱲᱦᱟᱜᱼᱟ ᱟᱫᱚ ᱡᱟᱦᱟᱸ ᱱᱟᱜᱟᱢ ᱠᱚᱨᱮ ᱯᱟᱲᱦᱟᱣ ᱦᱩᱭ ᱟᱠᱟᱱᱟ᱾ ᱚᱱᱠᱟ ᱫᱚ ᱱᱟᱜᱟᱢ ᱨᱮ ᱡᱟᱭᱦᱳᱠ ᱚᱱᱠᱟ ᱫᱤᱥᱟᱹ ᱵᱟᱝ ᱦᱤᱡᱩᱜ ᱠᱟᱱᱟ᱾ ᱦᱮ ᱥᱮ ᱡᱟᱭᱦᱳᱠ ᱛᱤᱱᱟᱹᱜ ᱚᱱᱠᱟ᱾ ᱛᱟᱦᱮᱸ ᱠᱟᱱᱟ ᱱᱟᱜᱟᱢ ᱨᱮ ᱛᱟᱦᱮᱸ ᱠᱟᱱᱟ ᱥᱤᱫᱩ ᱠᱟᱹᱱᱦᱩ ᱤᱫᱤ ᱠᱟᱛᱮᱜ ᱜᱮᱼᱼ ᱛᱟᱦᱮᱸ ᱠᱟᱱᱟ ᱟᱨ ᱵᱤᱨᱥᱟᱹ ᱢᱩᱱᱰᱟᱹ ᱛᱤᱞᱠᱟᱹ ᱢᱟᱺᱡᱷᱤ ᱱᱩᱠᱩᱣᱟᱜ ᱠᱚᱫᱚ ᱦᱟᱸᱜ ᱵᱟᱝ ᱛᱟᱦᱮᱸ ᱠᱟᱱᱟ᱾
ᱟᱪᱪᱷᱟ
ᱟᱫᱚ ᱱᱚᱣᱟ ᱫᱚ ᱱᱚᱣᱟ ᱠᱷᱟᱹᱛᱤᱨ ᱜᱤᱧ ᱞᱟᱹᱭᱟᱼᱼ ᱠᱟᱨᱚᱱ ᱟᱵᱚ ᱥᱟᱱᱛᱟᱞ ᱫᱚ ᱟᱵᱚ ᱥᱟᱱᱛᱟᱲ ᱠᱷᱟᱹᱛᱤᱨ ᱜᱮᱼᱼ ᱚᱱᱠᱟ ᱫᱤᱥᱚᱢ ᱠᱚ ᱯᱷᱩᱨᱜᱟᱹᱞ ᱠᱟᱱᱟ ᱢᱮᱱᱠᱷᱟᱱ ᱟᱵᱚ ᱥᱟᱱᱛᱟᱲ ᱠᱚ ᱚᱱᱠᱟ ᱞᱟᱯᱷᱟᱝ ᱥᱮᱪᱮᱫ ᱨᱮᱼᱼ ᱮ ᱚᱱᱠᱟ ᱟᱵᱚᱨᱮᱱ ᱪᱮᱛᱟᱱ ᱫᱷᱟᱯ ᱨᱮᱱ ᱵᱟᱹᱱᱩᱜ ᱠᱚᱣᱟ ᱛᱚ ᱟᱫᱚ ᱚᱱᱟ ᱠᱷᱟᱹᱛᱤᱨ ᱛᱮᱜᱮᱼᱼ ᱩᱱ ᱥᱚᱢᱚᱭ ᱨᱮ ᱵᱟᱝᱠᱚ ᱛᱟᱦᱮᱸ ᱠᱟᱱ ᱠᱷᱟᱹᱛᱤᱨ ᱛᱮ ᱟᱵᱚ ᱠᱚᱣᱟᱜ ᱱᱟᱜᱟᱢ ᱫᱚ ᱵᱟᱝ ᱠᱚᱼᱼ ᱠᱚ ᱚᱞ ᱨᱟᱠᱟᱵ ᱟᱠᱟᱫᱟ ᱟᱫᱚ ᱡᱟᱦᱟᱸ ᱴᱩᱠᱩ ᱩᱱᱠᱩᱼᱼ ᱠᱤᱪᱷᱩ ᱠᱚ ᱛᱟᱦᱮᱸ ᱠᱟᱱᱟ ᱟᱫᱚ ᱠᱤᱪᱷᱩ ᱜᱟᱱ ᱜᱮᱠᱚ ᱚᱞ ᱨᱟᱠᱟᱵ ᱟᱠᱟᱫᱟ ᱱᱟᱜᱟᱢ ᱨᱮᱫᱚᱼᱼ
ᱟᱪᱪᱷᱟ ᱟᱪᱪᱷᱟ ᱦᱮᱸ ᱤᱧ ᱦᱚᱸ ᱱᱟᱜ ᱚᱱᱠᱟ ᱜᱤᱧ ᱧᱮᱞ ᱵᱟᱲᱟ ᱟᱠᱟᱜᱼᱟ᱾ ᱟᱨ ᱡᱟᱦᱟᱸ ᱛᱤᱱᱟᱹᱜ ᱯᱚᱛᱚᱵᱽ ᱠᱚᱨᱮ ᱦᱟᱸᱜ ᱞᱤᱧ ᱢᱟᱱᱮ ᱯᱟᱲᱦᱟᱣ ᱧᱟᱢ ᱟᱠᱟᱫ ᱤᱧ ᱛᱚᱼᱼ
ᱦᱮᱸ
ᱦᱳᱭᱛᱚ ᱤᱧ ᱫᱚ ᱡᱚᱛᱚ ᱵᱤᱨ ᱵᱟᱱᱴᱟ ᱠᱚᱣᱟᱜ ᱜᱮᱤᱧᱼᱼ ᱯᱟᱲᱦᱟᱣ ᱵᱟᱲᱟ ᱟᱠᱟᱜᱼᱟ ᱠᱤᱱᱛᱩ ᱮᱴᱟᱜ ᱡᱟᱦᱟᱸ ᱯᱟᱹᱨᱥᱤ ᱢᱟᱱᱮ ᱵᱟᱝᱞᱟ ᱯᱟᱹᱨᱥᱤ ᱠᱚᱨᱮᱱ ᱡᱟᱦᱟᱸᱼᱼ ᱛᱤᱱᱟᱹᱜ ᱚᱱᱠᱟ ᱢᱮᱱᱟᱜ ᱠᱚᱣᱟ ᱧᱩᱛᱩᱢᱟᱱ ᱦᱚᱲ ᱠᱚ ᱛᱟᱦᱞᱮ ᱩᱱᱠᱩ ᱤᱫᱤ ᱠᱟᱛᱮᱜ ᱫᱚ ᱦᱟᱸᱜ ᱡᱟᱦᱟᱸᱛᱤᱱᱟᱹᱜᱼᱼ ᱯᱷᱟᱨᱪᱟᱼ ᱯᱷᱟᱨᱪᱤ ᱚᱞ ᱢᱮᱱᱟᱜᱼᱟ ᱯᱩᱥᱴᱟᱹᱣ ᱥᱟᱺᱦᱤᱡ ᱚᱞ ᱢᱮᱱᱟᱜᱼᱟ᱾ ᱛᱚ ᱟᱵᱚ ᱡᱟᱦᱟᱸ ᱵᱤᱨ ᱵᱟᱱᱴᱟ ᱥᱤᱫᱩ ᱠᱟᱹᱱᱦᱩ ᱤᱫᱤ ᱠᱟᱛᱮ ᱞᱟᱹᱭᱵᱤᱱ, ᱟᱨ ᱵᱟᱝᱠᱷᱟᱸᱱᱱ ᱱᱚᱜᱼᱚᱭ, ᱮᱸ ᱵᱟᱵᱟ ᱛᱤᱞᱠᱟᱹ ᱢᱟᱺᱡᱷᱤ ᱥᱟᱶᱛᱮ ᱵᱤᱨᱥᱟᱹ ᱢᱩᱱᱰᱟᱹ ᱩᱱᱠᱩ ᱤᱫᱤ ᱠᱟᱛᱮ ᱫᱚ ᱦᱟᱸᱜ ᱩᱱᱟᱹᱜ ᱢᱟᱱᱮ ᱮᱸ ᱯᱩᱥᱴᱟᱹᱣ ᱥᱟᱺᱦᱤᱡ ᱫᱚ ᱚᱞ ᱵᱟᱹᱱᱩᱜᱼᱟ, ᱦᱚᱭ ᱛᱳ ᱱᱟᱥᱮ ᱱᱟᱥᱮ ᱠᱚ ᱚᱞ ᱨᱟᱠᱟᱵ ᱜᱚᱫ ᱟᱠᱟᱫᱼᱟ ᱚᱱᱮ ᱚᱱᱠᱟ᱾
ᱦᱮᱸ ᱦᱮᱸ ᱚᱸᱠᱟ ᱜᱮ ᱟᱫᱚ ᱱᱚᱣᱟ ᱠᱷᱟᱹᱛᱤᱨᱠ ᱫᱚ ᱤᱧ ᱱᱚᱣᱟ ᱜᱤᱧ ᱞᱟᱹᱭᱼᱟ, ᱮᱸ ᱡᱮᱦᱮᱛᱩ ᱦᱚᱸᱜᱼᱚᱭ ᱟᱢᱦᱚᱸᱢ ᱯᱟᱲᱦᱟᱜ ᱠᱟᱱᱟ ᱤᱧ ᱦᱩᱸᱧ ᱯᱟᱲᱦᱟᱜ ᱠᱟᱱᱟ ᱡᱚᱛᱚ ᱠᱚᱜᱮ ᱟᱵᱚ ᱱᱚᱝᱠᱟ ᱦᱚᱭ ᱢᱟᱱᱮ ᱢᱚᱱᱮᱭᱟᱱ ᱦᱩᱭᱩᱜ ᱛᱟᱵᱚᱱᱟ ᱡᱮ ᱟᱵᱚ ᱯᱟᱲᱦᱟᱣ ᱠᱟᱛᱮ ᱢᱤᱫᱴᱟᱹᱝ ᱞᱟᱯᱷᱟᱝ ᱥᱮᱪᱮᱫ ᱨᱮ ᱥᱮᱴᱮᱨᱚᱜ ᱞᱟᱹᱜᱤᱫ ᱢᱟᱱᱮ ᱚᱸᱠᱟ ᱟᱵᱚ ᱯᱟᱲᱦᱟᱣ ᱦᱩᱭᱩᱜ ᱛᱟᱵᱚᱱᱟ, ᱟᱨ ᱟᱵᱚ ᱯᱟᱲᱦᱟᱣ ᱠᱟᱛᱮ ᱱᱚᱝᱠᱟᱱ ᱡᱟᱭᱜᱟ ᱥᱮᱴᱮᱨ ᱠᱟᱛᱮ ᱟᱵᱚ ᱡᱟᱦᱟᱸ ᱠᱚ ᱱᱚᱜᱼᱚᱭ ᱵᱟᱝᱠᱚ ᱚᱞ ᱨᱟᱠᱟᱵ ᱟᱠᱟᱫ ᱟᱵᱚ ᱚᱱᱟ ᱟᱸ ᱟᱡ ᱟᱵᱚᱨᱤᱱ ᱡᱟᱦᱟᱸᱭ ᱥᱤᱫᱩ ᱠᱟᱹᱱᱩ ᱥᱮ ᱱᱩᱠᱩ ᱯᱷᱤᱨᱤᱰᱚᱢ ᱯᱷᱟᱭᱴᱟᱨ ᱠᱚ ᱡᱟᱦᱟᱸ ᱛᱤᱱᱟᱹᱜ ᱦᱩᱞᱜᱟᱹᱨᱤᱭᱟᱹ ᱠᱚ ᱢᱮᱱᱟᱜ ᱠᱚᱣᱟ ᱩᱸᱠᱩ ᱠᱚᱣᱟᱜ ᱠᱟ ᱡᱟᱦᱟᱸ ᱛᱤᱱᱟᱹᱜ ᱢᱮᱱᱟᱜᱼᱟ ᱟᱵᱚ ᱚᱱᱟ ᱠᱚ ᱚᱞ ᱨᱟᱠᱟᱵ ᱦᱩᱭᱩᱜ ᱛᱟᱵᱚᱱᱟ᱾
ᱮᱸᱯ ᱦᱮᱸ ᱫᱟᱫᱟ ᱮᱠᱫᱚᱢ ᱡᱚᱛᱷᱟᱛ ᱠᱟᱛᱷᱟᱢ ᱞᱟᱹᱭ ᱟᱠᱟᱜᱼᱟᱢ, ᱦᱳᱭᱛᱚ ᱦᱟᱸᱜ ᱟᱵᱚᱨᱤᱱ ᱚᱱᱚᱞᱤᱭᱟᱹ ᱠᱚ ᱩᱱᱟᱹᱜ ᱜᱟᱱ ᱵᱟᱠᱚ ᱛᱮᱵᱟᱜ ᱧᱟᱢ ᱟᱠᱟᱜᱼᱟ, ᱛᱚ ᱚᱱᱟ ᱟᱵᱚ ᱵᱟᱹᱭ ᱵᱟᱹᱭ ᱛᱮᱵᱚᱱ ᱚᱞ ᱥᱚᱫᱚᱨ ᱞᱮᱠᱷᱟᱱ ᱱᱟᱯᱟᱭᱚᱜᱼᱟ᱾
ᱦᱮᱸ ᱦᱮᱸ ᱡᱮᱦᱮᱛᱩ ᱢᱟᱱᱮ ᱟᱵᱚ ᱥᱟᱱᱛᱟᱞᱤ ᱛᱮᱵᱚᱱ ᱯᱟᱲᱦᱟᱜ ᱠᱟᱱᱟ, ᱦᱮᱸ ᱥᱮ ᱟᱵᱚ ᱚᱱᱟᱜ ᱡᱩᱫᱤ ᱡᱟᱦᱟᱸᱭ ᱠᱚ ᱚᱸᱠᱟ ᱵᱟᱝ ᱠᱚ ᱛᱮᱵᱟᱜ ᱧᱚᱸᱜᱽᱼᱮᱜᱼᱟ, ᱟᱵᱚ ᱚᱱᱟ ᱡᱟᱭᱜᱟ ᱥᱮᱴᱮᱨ ᱠᱟᱛᱮ ᱟᱵᱚ ᱚᱱᱟ ᱠᱚ ᱚᱞ ᱨᱟᱠᱟᱵ ᱦᱩᱭᱩᱜ ᱛᱟᱵᱚᱱᱟ᱾
ᱩᱸᱯ ᱦᱮᱸ,
ᱟᱫᱚ ᱱᱚᱜᱼᱚ ᱱᱚᱝᱠᱟ ᱱᱮᱛᱟᱨ ᱢᱟ ᱪᱟᱞᱟᱜ ᱠᱟᱱᱟ ᱱᱚᱜ-ᱚᱭ ᱦᱟᱲᱟᱢ ᱵᱩᱰᱷᱤ ᱠᱚᱦᱚᱸ ᱡᱮᱢᱚᱱ ᱮᱸ ᱠᱟᱹᱦᱱᱤ ᱠᱚ ᱵᱟᱰᱟᱭᱟ ᱟᱠᱚ ᱨᱤᱱ ᱜᱚᱲᱚᱢ ᱠᱚᱲᱟ ᱠᱚ ᱵᱟᱝᱠᱚ ᱞᱟᱹᱭ ᱟᱠᱚ ᱠᱟᱱᱟ, ᱛᱟᱦᱮᱞᱮ ᱚᱱᱟ ᱠᱟᱹᱱᱦᱤ ᱫᱚ ᱟᱡ ᱢᱟᱛᱚ ᱤᱫᱤ ᱛᱟᱨᱟ ᱠᱮᱫᱟ, ᱩᱱᱤᱢᱟ ᱢᱟᱛᱚ ᱵᱟᱭ ᱞᱟᱹᱭ ᱟᱫ ᱫᱮᱭᱟ ᱚᱱᱟ ᱢᱟ ᱢᱩᱪᱟᱹᱫ ᱮᱱᱟ᱾
ᱩᱸᱜ, ᱦᱮᱸ ᱦᱮᱸ ᱦᱮᱸ᱾
ᱠᱟᱹᱦᱱᱤ ᱴᱟᱜ ᱜᱮ ᱡᱩᱫᱤ ᱚᱸᱠᱟ ᱵᱩᱭ ᱠᱚᱨᱮ ᱩᱸ ᱡᱩᱫᱤ ᱵᱚᱱ ᱚᱞ ᱫᱚᱦᱚ ᱠᱟᱜ ᱠᱮᱭᱟ ᱛᱟᱦᱚᱞᱮ ᱠᱷᱟᱱ ᱫᱚ ᱚᱱᱟ ᱫᱚᱢ ᱛᱟᱦᱮᱸ ᱞᱮᱱᱠᱷᱟᱱ ᱫᱚ, ᱢᱤᱫ ᱫᱤᱱ ᱦᱤᱞᱳᱜ ᱦᱟᱯᱮᱱ ᱫᱤᱱ, ᱥᱮ ᱡᱮᱱᱟ ᱨᱮᱥᱟᱱ ᱠᱚ ᱩᱸᱠᱩ ᱡᱩᱫᱤ ᱚᱱᱠᱟᱵ ᱚᱱᱟ ᱯᱚᱛᱚᱵ ᱧᱟᱢ ᱠᱟᱛᱮ ᱯᱟᱲᱦᱟᱣ ᱠᱟᱛᱮ ᱚᱱᱟ ᱠᱟᱱᱦᱤ ᱠᱚ ᱵᱩᱡᱽ ᱫᱟᱲᱮᱭᱟᱫ ᱠᱮᱭᱟ ᱦᱩᱱᱟᱹᱝ᱾
ᱦᱮᱸ ᱢᱟᱱᱮ ᱟᱵᱚᱱᱟᱜ ᱦᱟᱯᱮᱱ ᱫᱤᱱ ᱡᱟᱦᱟᱸ ᱯᱚ ᱯᱚᱝᱜᱽᱲᱟ ᱠᱚᱦᱚᱸ ᱱᱟᱯᱟᱭ ᱚᱠᱚᱡ ᱠᱚ ᱵᱩᱡᱷᱟᱹᱣ ᱧᱟᱢ ᱠᱮᱭᱟ ᱚᱱᱟ ᱠᱚ ᱤᱫᱤ ᱠᱟᱛᱮᱜ, ᱦᱮᱸ᱾
ᱟᱫᱚ ᱚᱱᱟ ᱱᱟᱜ ᱚᱸᱠᱟ ᱩᱱᱠᱩ ᱱᱮᱛᱟᱨ ᱨᱤᱱ ᱡᱟᱦᱟᱸᱭ ᱜᱚᱲᱚᱢ ᱦᱟᱲᱟᱢ ᱠᱚ ᱵᱟᱝ ᱠᱚ ᱞᱟᱹᱭ ᱟᱠᱚ ᱠᱟᱱᱟ ᱟᱨ ᱱᱮᱛᱟᱨ ᱠᱚᱭᱤᱡ ᱩᱸ ᱢᱟᱱᱮ ᱢᱤᱢᱤᱫᱴᱟᱹᱝ ᱫᱚ ᱩᱸ ᱜᱚᱲᱚᱢ ᱦᱟᱲᱟᱢ ᱠᱚᱠᱚ ᱞᱟᱹᱞᱟᱹᱭ ᱠᱟᱱ ᱜᱮᱭᱟ, ᱢᱮᱱᱠᱷᱟᱱ ᱩᱸᱠᱩ ᱜᱤᱫᱽᱨᱟᱹ ᱠᱚ ᱢᱮᱱᱟᱜ ᱟᱠᱟᱜ ᱠᱚᱣᱟ ᱩᱱᱠᱩ ᱠᱚᱫᱚ ᱢᱟᱱᱮ ᱮᱸ ᱜᱚᱲᱚᱢ ᱦᱟᱲᱟᱢ ᱠᱚ ᱥᱟᱞᱟᱜ ᱩᱸᱠᱩ ᱵᱟᱠᱚ ᱥᱟᱶᱼᱚᱜ ᱠᱟᱱᱟ ᱫᱩᱲᱩᱵ ᱵᱟᱠᱚ ᱥᱟᱶᱼᱚᱜ ᱠᱟᱱᱟ, ᱠᱟᱨᱚᱱ ᱫᱚ ᱦᱩᱭᱩᱜ ᱠᱟᱱᱟ ᱱᱚᱣᱟ ᱠᱷᱟᱹᱛᱤᱨ ᱵᱟᱠᱚ ᱥᱟᱶᱼᱚᱜ ᱠᱟᱱᱟ, ᱮᱸᱜ ᱜᱤᱫᱽᱨᱟᱹ ᱠᱷᱚᱱᱟᱜ ᱜᱮ ᱯᱷᱳᱱ ᱵᱚᱱ ᱥᱟᱵ ᱚᱪᱚ ᱟᱠᱚ ᱠᱟᱱᱟ, ᱯᱷᱳᱱ ᱵᱚᱱ ᱥᱟᱵ ᱚᱪᱚ ᱟᱠᱚ ᱠᱷᱟᱱ ᱠᱷᱟᱱ ᱫᱚ ᱠᱟᱦᱱᱤ ᱠᱚ ᱵᱟᱝ ᱠᱚ ᱠᱩᱥᱤᱭᱟᱜ ᱠᱟᱱᱟ, ᱯᱷᱳᱱ ᱥᱮᱱ ᱜᱮ ᱚᱱᱛᱮ ᱚᱨᱮᱫ ᱛᱟᱠᱚ ᱣᱟᱭ ᱢᱚᱱᱮ᱾
ᱦᱮᱸ ᱟᱨ ᱡᱟᱦᱟᱸᱱᱟᱜ ᱠᱟᱹᱢᱤ ᱨᱮᱜᱮ ᱦᱟᱸᱜ ᱯᱷᱳᱱ ᱨᱮᱜᱮ ᱵᱚᱱ ᱵᱟᱹᱭ ᱠᱟᱠᱚ ᱠᱟᱱᱟ᱾
ᱦᱮᱸ, ᱦᱮᱸ ᱦᱮᱸ ᱦᱩᱸ᱾
ᱦᱩᱸ ᱦᱩᱸ ᱛᱚ ᱟᱵᱚᱣᱟᱜ ᱞᱟᱹᱭ ᱚᱸᱰᱮ ᱵᱤᱥᱤᱨ ᱵᱷᱟᱜᱽ ᱜᱮ ᱱᱤᱛᱚᱜ ᱚᱱᱟᱜᱮ ᱦᱟᱸᱜ ᱧᱮᱞᱚᱜ ᱠᱟᱱᱟ ᱚᱱᱟ ᱠᱷᱟᱹᱛᱤᱨ ᱛᱮ ᱮᱸ ᱟᱵᱚ ᱨᱤᱱ ᱮᱸ ᱡᱟᱦᱟᱸ ᱠᱟᱹᱴᱤᱡ ᱮᱸ ᱜᱤᱫᱽᱨᱟᱹ ᱠᱚᱫᱚ ᱦᱟᱸᱜ ᱚᱱᱟ ᱫᱤᱭᱟᱹᱻᱛᱮ, ᱚᱱᱟ ᱤᱫᱤ ᱠᱟᱛᱮ ᱢᱟᱱᱮ ᱡᱟᱦᱟᱸ ᱛᱤᱱᱟᱹᱜ ᱟᱵᱚᱣᱟᱜ ᱱᱟᱜᱽᱼᱟᱢ ᱠᱚ ᱢᱮᱱᱟᱜᱼᱟ ᱚᱱᱟ ᱤᱫᱤ ᱠᱟᱛᱮ ᱫᱚ ᱦᱟᱸᱜ ᱩᱱᱟᱹᱜ ᱵᱟᱠᱚ ᱛᱮᱵᱟᱜ ᱧᱟᱢᱮᱫᱼᱟ ᱚᱱᱟ ᱠᱚᱫᱚ ᱦᱟᱸᱜ᱾
ᱦᱮᱸ ᱦᱮᱸ ᱟᱫᱚ ᱱᱚᱜᱼᱚᱭ ᱡᱮ ᱵᱟᱠᱚ ᱛᱮᱵᱟᱜ ᱧᱟᱢᱫᱟ ᱚᱱᱟ ᱫᱚ, ᱮᱸ ᱡᱟᱦᱟᱸᱭ ᱠᱚ ᱟᱭᱳ ᱵᱚᱸᱜᱟ ᱟᱭᱳᱼᱵᱟᱵᱟ ᱠᱟᱱᱟ ᱠᱚ᱾ ᱡᱟᱦᱟᱸᱭ ᱫᱚ ᱢᱩᱞ ᱠᱷᱩᱱᱴᱤ ᱠᱟᱱᱟ ᱠᱚ ᱩᱱᱠᱩ ᱜᱮ ᱡᱩᱫᱤ ᱠᱮᱴᱮᱡ ᱵᱟᱝ ᱠᱚ ᱛᱟᱦᱮᱱᱟ᱾ ᱛᱟᱦᱚᱞᱮ ᱠᱷᱟᱱ ᱫᱚ ᱪᱤᱠᱟᱹᱛᱮ ᱦᱩᱭᱩᱜᱼᱟ ᱡᱩᱫᱤ ᱫᱟᱹᱭᱠᱟᱹ ᱞᱮᱠᱟᱛᱮ ᱞᱟᱹᱭᱟᱵᱚᱱ, ᱮᱸᱜ ᱟᱢ ᱫᱚ ᱚᱲᱟᱜ ᱫᱚ ᱵᱟᱨᱯᱮ ᱛᱟᱞᱟ ᱚᱲᱟᱜ ᱥᱟᱱᱟᱭᱮᱫ ᱢᱮᱭᱟ ᱟᱢ ᱫᱚ᱾ ᱞᱟᱛᱟᱨ ᱨᱮᱜᱮ ᱢᱩᱞ ᱠᱷᱩᱱᱴᱤ ᱥᱮ ᱞᱟᱛᱟᱨ ᱨᱮᱱᱟᱜ ᱵᱷᱤᱛ ᱜᱮ ᱵᱟᱢ ᱠᱮᱴᱮᱡ ᱞᱮᱛᱟᱢ ᱠᱷᱟᱱ? ᱪᱮᱛᱟᱱ ᱫᱚ ᱪᱤᱠᱟᱹᱛᱮᱢ ᱚᱲᱟᱜᱟ᱾
ᱦᱮᱸ ᱫᱟᱫᱟ ᱮᱠᱫᱚᱢ ᱡᱚᱛᱷᱟᱛ ᱠᱟᱛᱷᱟ᱾
ᱦᱮᱸ,
ᱦᱮᱸ,
ᱟᱨ ᱱᱚᱜᱼᱚᱭ ᱡᱮ ᱧᱮᱞᱚᱜ ᱠᱟᱱᱟ? ᱮᱸᱜ ᱱᱚᱜᱼᱚᱭ ᱢᱟᱱᱮ ᱯᱷᱳᱱ ᱠᱚ ᱡᱟᱦᱟᱸ ᱠᱚ ᱵᱮᱵᱚᱦᱟᱨᱮᱫ ᱛᱟᱵᱚᱱᱟ ᱜᱤᱫᱽᱨᱟᱹ ᱠᱚ, ᱵᱚᱭᱚᱥ ᱟᱹᱣᱨᱤ ᱦᱩᱭᱩᱜ ᱠᱷᱚᱱᱟᱜ ᱜᱮ ᱯᱷᱳᱱ ᱜᱤᱫᱽᱨᱟᱹ ᱛᱚᱨᱟ ᱠᱷᱚᱱᱟᱜ ᱠᱚ ᱥᱟᱵ ᱮᱫᱟ᱾ ᱢᱮᱱᱠᱷᱟᱱ ᱩᱱᱠᱩ ᱜᱤᱫᱽᱨᱟᱹ ᱫᱚ ᱚᱱᱟ ᱯᱷᱩᱱ ᱫᱚ ᱦᱩᱭᱩᱜ ᱠᱟᱱᱟ ᱵᱷᱟᱹᱜᱤ ᱫᱤᱠ ᱦᱚᱸ ᱠᱟᱱᱟ᱾ ᱟᱨ ᱵᱟᱹᱲᱤᱡ ᱫᱤᱠ ᱦᱚᱸ ᱠᱟᱱᱟ᱾ ᱡᱷᱚᱛᱚ ᱡᱤᱱᱤᱥ ᱨᱮᱜᱮ ᱵᱷᱟᱹᱜᱤ ᱫᱤᱠ ᱟᱨ ᱵᱟᱹᱲᱤᱡ ᱫᱤᱠ ᱠᱚᱦᱚᱸ ᱛᱟᱦᱮᱱᱟ ᱟᱫᱚ ᱚᱱᱟ ᱟᱠᱚᱣᱟᱜ ᱡᱩᱫᱤ ᱵᱷᱟᱜᱤ ᱫᱤᱠ ᱟᱨ ᱵᱟᱹᱲᱤᱡ ᱫᱤᱠ ᱡᱩᱫᱤ, ᱟᱭᱳᱼᱵᱟᱵᱟ ᱠᱚᱜᱮ ᱡᱩᱫᱤ ᱵᱟᱝᱵᱚᱱ ᱥᱟᱵ ᱟᱠᱚᱣᱟ ᱵᱷᱟᱹᱜᱤ ᱫᱤᱠ, ᱡᱩᱫᱤ ᱵᱷᱟᱜᱤ ᱫᱤᱠ ᱵᱟᱝᱵᱚᱱ ᱥᱟᱵ ᱟᱠᱚᱣᱟ ᱛᱟᱦᱚᱞᱮ ᱩᱱᱠᱩ ᱜᱤᱫ ᱜᱤᱫᱽᱨᱟᱹ ᱫᱚ ᱩᱱᱠᱩ ᱵᱟᱹᱲᱤᱡ ᱫᱤᱠ ᱜᱮᱠᱚ ᱟᱯᱱᱟᱨ ᱡᱚᱝ-ᱟ᱾
ᱦᱮᱸ ᱦᱮᱸ᱾
ᱦᱮᱸ᱾
ᱦᱮᱸ ᱟᱨ ᱩᱱ ᱚᱠᱛᱚ ᱫᱚ ᱦᱟᱸᱜ ᱟᱠᱚ ᱫᱚ ᱵᱟᱠᱚ ᱵᱟᱲᱟᱭ ᱧᱟᱢᱮᱫᱼᱟ ᱥᱮ ᱚᱠᱟ ᱫᱚ ᱵᱷᱟᱜᱤ ᱫᱤᱠ ᱠᱟᱱᱟ᱾ ᱚᱠᱟ ᱫᱚ ᱠᱷᱟᱨᱟᱯ ᱫᱤᱠ ᱠᱟᱱᱟ ᱛᱟᱦᱚᱞᱮ ᱩᱱᱠᱩ ᱫᱚ ᱚᱱᱟ ᱟᱸ ᱵᱟᱹᱲᱤᱡ ᱫᱤᱠ ᱦᱚᱸ ᱱᱟᱜ ᱩᱱᱠᱩ ᱫᱚ ᱠᱷᱟᱨᱟᱯ ᱢᱟᱱᱮ ᱵᱷᱟᱜᱤ ᱢᱮᱱ ᱠᱟᱛᱮᱫ ᱜᱮᱠᱚ ᱟᱯᱱᱟᱨ ᱡᱚᱝᱼᱟ᱾ ᱦᱮᱸᱜ ᱦᱮᱸ ᱟᱨ ᱛᱟᱦᱚᱞᱮ ᱚᱱᱟ ᱫᱚ,
ᱛᱚ ᱜᱮᱭᱟᱱ ᱠᱚ ᱵᱟᱝ ᱛᱟᱦᱮᱱ ᱛᱟᱠᱚᱣᱟ ᱛᱚ, ᱩᱱ ᱥᱚᱢᱚᱭ ᱫᱚ ᱢᱟᱱᱮ, ᱟᱠᱚᱣᱟᱜ ᱢᱟᱱᱮ ᱢᱚᱱᱮᱴᱟᱜ ᱥᱟᱫᱟ ᱠᱟᱜᱚᱡᱽ ᱞᱮᱠᱟ ᱛᱟᱦᱮᱱᱟ ᱜᱤᱫᱽᱨᱟᱹ ᱥᱚᱢᱚᱭ ᱩᱱᱤ ᱪᱮᱫ ᱮᱢ ᱮᱢᱟᱭᱟ ᱥᱮ ᱥᱮᱥᱮ ᱥᱮ ᱪᱮᱫ ᱮᱢ ᱪᱤᱠᱟᱹ ᱦᱚᱪᱚ ᱟᱭᱟ ᱩᱱᱤ ᱟᱡᱟᱜ ᱚᱱᱟ ᱥᱟᱫᱟ ᱠᱟᱜᱚᱡᱽ ᱨᱮ ᱚᱱᱟᱜᱮ ᱚᱞᱚᱜ ᱛᱟᱭᱟ ᱟᱫᱚ ᱚᱱᱟᱜᱮ ᱚᱞ ᱞᱮᱱᱠᱷᱟᱱ ᱫᱚ ᱩᱱᱤ ᱫᱚ ᱚᱱᱟ ᱰᱟᱦᱟᱨ ᱛᱮᱜᱮ ᱰᱟᱦᱟᱨᱟᱜ ᱟᱭ᱾
ᱦᱮᱸ, ᱦᱮᱸ ᱫᱟᱫᱟ ᱞᱟᱹᱭᱮᱫ ᱛᱟᱦᱮᱱᱤᱧ ᱛᱟᱦᱞᱮ ᱮᱸ ᱟᱵᱚᱣᱟᱜ ᱡᱟᱦᱟᱸ ᱜᱩᱡᱩᱜ ᱵᱟᱧᱪᱟᱜ ᱯᱚᱨᱚᱵᱽ ᱢᱮᱱᱟᱜᱼᱟ ᱢᱮᱱ ᱫᱚ ᱦᱟᱸᱜ ᱟᱞᱮᱥᱮᱫ ᱫᱚ ᱚᱱᱟ ᱫᱚ ᱥᱟᱠᱨᱟᱛ ᱞᱮ ᱞᱮᱭᱟ᱾ ᱛᱚ ᱟᱯᱮ ᱥᱮᱫ ᱚᱠᱟ ᱞᱮᱠᱟ ᱯᱮ ᱢᱟᱱᱟᱣᱟ ᱠᱟᱹᱴᱤᱡ ᱮᱢ ᱞᱟᱹᱭ ᱥᱚᱫᱚᱨ ᱞᱮᱠᱷᱟᱱ ᱵᱷᱟᱜᱤ ᱠᱚᱜᱼᱟ᱾ ᱡᱩᱫᱤ ᱵᱟᱰᱟᱭ ᱢᱮᱱᱟᱜ ᱠᱷᱟᱱ?
ᱟᱞᱮ ᱥᱮᱫ ᱦᱚᱸ ᱚᱱᱠᱟ ᱢᱟᱱᱟᱣ ᱜᱮᱭᱟᱞᱮ ᱟᱹᱰᱤ ᱢᱚᱸᱡᱽ ᱜᱮᱞᱮ ᱢᱟᱱᱟᱣ ᱜᱮᱭᱟ ᱟᱸ ᱱᱚᱝᱠᱟ ᱟᱸ ᱥᱟᱠᱨᱟᱛ ᱠᱚᱨᱮ ᱥᱩᱠᱨᱤ ᱠᱚᱜᱮᱞᱮ ᱜᱚᱡ ᱠᱚᱣᱟᱞᱮ ᱟᱸ ᱯᱤᱴᱷᱟᱹᱭᱟᱞᱮ ᱞᱮᱴᱚᱭᱟᱞᱮ᱾ ᱦᱮᱸ ᱯᱤᱴᱟᱹᱭ ᱟᱞᱮ ᱞᱮᱴᱚᱭ ᱟᱞᱮ ᱛᱟᱯ ᱛᱟᱯᱚᱨᱮ ᱡᱟᱦᱟᱸ ᱢᱮᱱᱟᱜ ᱠᱟᱫᱟ ᱦᱟᱱᱟ ᱞᱟᱹᱦᱤᱞ ᱠᱷᱚᱱᱟᱜ ᱡᱟᱦᱟᱸ ᱢᱮᱱᱟᱜ ᱟᱹᱜᱩ ᱟᱠᱟᱫᱟ ᱵᱩᱰᱷᱤ ᱠᱩᱢᱵᱟᱹ ᱠᱚ ᱞᱟᱹᱭᱟ, ᱚᱱᱟ ᱦᱚᱸ ᱟᱛᱟᱨᱟᱞᱮ ᱚᱱᱟ ᱫᱚ, ᱢᱟᱱᱮ ᱮᱸ ᱪᱟᱣᱰᱤ ᱥᱮ ᱵᱟᱣᱰᱤ ᱦᱤᱞᱳᱜ ᱵᱷᱳᱨ ᱵᱷᱳᱨ ᱛᱮ ᱚᱱᱟ ᱫᱚᱞᱮ ᱟᱛᱟᱨᱟᱞᱮ᱾
ᱟᱨ ᱛᱟᱨᱟᱞᱮ ᱚᱱᱟ ᱦᱚᱸ ᱦᱳᱭ ᱦᱳᱭ ᱾ ᱟᱛᱟᱨᱟᱞᱮ ᱚᱸᱰᱮ ᱠᱷᱚᱱᱟᱜ ᱞᱮ ᱦᱤᱡᱩᱜ ᱟᱞᱮ ᱚᱸᱰᱮ ᱠᱷᱚᱱᱟᱜ ᱦᱮᱡ ᱠᱟᱛᱮ ᱚᱱᱟ ᱡᱟᱦᱟᱸ, ᱜᱩᱲ ᱛᱟᱵᱮᱱ ᱠᱚᱠᱚ ᱵᱮᱱᱟᱣ ᱠᱟᱜᱼᱟ ᱚᱱᱟ ᱜᱮ ᱞᱟᱹᱭᱟᱠᱚ ᱨᱮᱸᱜᱮᱡ ᱞᱟᱡ ᱨᱮᱠᱚ ᱡᱚᱢᱟ ᱚᱱᱟ ᱜᱮ ᱯᱩᱭᱞᱩ ᱾
ᱟᱪᱪᱷᱟ ᱟᱪᱪᱷᱟ
ᱦᱩᱸ ᱦᱩᱸᱻ
ᱦᱮᱸ ᱟᱨ ᱟᱞᱮᱥᱮᱫ ᱦᱚᱸ ᱱᱷᱟᱜ ᱚᱱᱠᱟ ᱜᱮ ᱢᱟᱱᱮ ᱚᱱᱟ ᱯᱩᱭᱞᱩ ᱫᱤᱱ ᱡᱟᱦᱟᱸ ᱟᱞᱮ ᱫᱚ ᱦᱟᱸᱜ ᱪᱟᱹᱣᱰᱤ ᱞᱮ ᱞᱟᱹᱭᱟ ᱾ ᱚᱱᱟ ᱪᱟᱶᱰᱤ ᱦᱤᱞᱳᱜ ᱜᱮᱦᱟᱸᱜ ᱚᱱᱟ ᱵᱩᱰᱷᱤ ᱠᱩᱢᱵᱟᱹ ᱠᱚᱫᱚ ᱠᱚ ᱛᱮᱭᱟᱨᱟ ᱢᱟᱱᱮ ᱟᱹᱛᱩ ᱨᱤᱱ ᱠᱟᱹᱴᱤᱡ ᱠᱟᱹᱴᱤᱡ, ᱠᱚᱲᱟ ᱜᱤᱫᱽᱨᱟᱹ ᱠᱚᱠᱚ ᱮᱸᱻ ᱡᱚᱴᱟᱣ ᱠᱚᱜᱼᱟ ᱥᱟᱶᱛᱮ ᱚᱱᱟ ᱛᱟᱞᱮ ᱰᱷᱟᱰᱨᱟ ᱠᱚᱨᱮᱱᱟᱜ ᱵᱩᱰᱷᱤ ᱠᱩᱢᱵᱟᱹ ᱠᱚᱠᱚ ᱛᱮᱭᱟᱨᱟ ᱟᱨ ᱡᱟᱦᱟᱸ ᱦᱤᱞᱚᱜ ᱱᱷᱟᱜ, ᱚᱱᱮ ᱟᱢ ᱞᱟᱹᱭ ᱠᱮᱜ ᱟᱢ ᱵᱟᱺᱣᱰᱤ ᱚᱱᱟ ᱦᱤᱞᱚᱜ ᱫᱚ ᱦᱟᱸᱜ ᱟᱞᱮ ᱫᱚ ᱥᱤᱧ ᱥᱟᱠᱨᱟᱛ ᱞᱮ ᱢᱮᱛᱟᱜᱼᱟ ᱾ ᱟᱨ ᱩᱱ ᱦᱤᱞᱚᱜ ᱱᱷᱟᱜ ᱚᱱᱟ ᱵᱷᱳᱨ ᱵᱷᱳᱨ ᱛᱮᱦᱟᱸᱜ ᱟᱹᱛᱳ ᱨᱮᱱ ᱱᱟᱭᱠᱮ ᱦᱟᱲᱟᱢ ᱟᱨ ᱱᱟᱭᱠᱮ ᱵᱩᱰᱷᱤ ᱱᱷᱟᱜ, ᱮᱸᱻ ᱚᱱᱟ ᱜᱟᱰᱟᱛᱮ ᱛᱩᱯᱩᱱ ᱠᱚ ᱤᱫᱤᱠᱤᱱᱟ ᱾ ᱮᱸᱻ ᱢᱟᱱᱮ ᱟᱹᱛᱩ ᱨᱮᱱ ᱥᱟᱱᱟᱢ ᱦᱚᱲ ᱞᱮᱠᱟ ᱜᱮᱠᱚ ᱪᱟᱞᱟᱜᱼᱟ ᱟᱫᱚ ᱦᱟᱸᱜ ᱡᱟᱹᱥ ᱛᱤ ᱧᱮᱞᱚᱜ ᱠᱟᱱᱟ ᱩᱱᱟᱹᱜ ᱫᱚ ᱠᱚ ᱩᱰᱩᱠᱚᱜ ᱠᱟᱱᱟ ᱟᱫᱚ ᱡᱟᱭᱦᱳᱠ ᱡᱟᱦᱟᱸ ᱛᱤᱱᱟᱹᱜ ᱠᱚ ᱪᱟᱞᱟᱜᱼᱟ ᱱᱟᱭᱠᱮ ᱦᱟᱲᱟᱢ ᱟᱨ ᱱᱟᱭᱠᱮ ᱵᱩᱰᱷᱤ ᱠᱚ ᱤᱫᱤᱠᱤᱱᱟ ᱾ ᱛᱟᱨᱯᱚᱨᱮ ᱚᱱᱮ ᱜᱟᱰᱟᱨᱮ ᱛᱩᱯᱩ ᱠᱟᱛᱮ ᱟᱫᱚ ᱚᱱᱮ ᱡᱟᱦᱟᱸ ᱛᱤᱱᱟᱹᱜ ᱦᱟᱸᱜ ᱵᱩᱰᱷᱤ ᱠᱩᱢᱵᱟᱹ ᱠᱚ, ᱛᱮᱭᱟᱨ ᱟᱠᱟᱫᱟ ᱚᱱᱟᱨᱮ ᱡᱩᱨᱩᱜ ᱡᱩᱨᱩᱜ ᱛᱮ ᱟᱨᱦᱚᱸ ᱚᱲᱟᱜ ᱛᱮᱠᱚ ᱨᱩᱣᱟᱹᱲ ᱦᱤᱡᱩᱜᱼᱟ ᱟᱫᱚ ᱨᱩᱣᱟᱹᱲ ᱦᱮᱡ ᱠᱟᱛᱮ ᱾ ᱛᱮᱜᱮ ᱦᱟᱸᱜ ᱜᱩᱲ ᱠᱷᱟᱹᱡᱟᱹᱲᱤ ᱥᱟᱶᱛᱮ, ᱯᱤᱴᱷᱟᱹ ᱠᱚ ᱡᱟᱦᱟᱸ ᱛᱤᱱᱟᱹᱜ ᱡᱮᱦᱮᱛᱩ ᱟᱵᱚ ᱫᱚ ᱥᱟᱠᱨᱟᱛ ᱨᱮᱫᱚ ᱯᱤᱴᱷᱟᱹ ᱠᱚᱫᱚ ᱵᱚᱱ ᱛᱮᱭᱟᱨ ᱜᱮᱭᱟ ᱥᱮ ᱾ ᱛᱚ ᱚᱱᱟ ᱯᱤᱴᱷᱟᱹ ᱠᱚᱜᱮ ᱦᱟᱸᱜ ᱩᱱ ᱦᱤᱞᱚᱜ ᱫᱚᱠᱚ ᱡᱚᱢ ᱧᱩᱭᱟ ᱾ ᱛᱟᱨᱯᱚᱨᱮ ᱫᱤᱱ ᱥᱟᱨᱟ ᱫᱚ ᱦᱟᱸᱜ ᱚᱱᱠᱟ, ᱟᱸᱻ ᱯᱟᱨᱚᱢᱚᱜᱼᱟ ᱚᱱᱠᱟ ᱚᱱᱠᱟ ᱛᱮᱜᱮ ᱦᱟᱺᱰᱤ ᱠᱚᱠᱚ ᱵᱚᱸᱜᱟ ᱵᱟᱲᱟᱭᱟ ᱡᱮᱦᱮᱛᱩ ᱟᱵᱚᱨᱮᱱ, ᱟᱸᱻ ᱦᱟᱯᱲᱟᱢ ᱠᱚ ᱡᱟᱦᱟᱸ ᱠᱚ ᱵᱚᱸᱜᱟ ᱟᱠᱟᱱᱟ ᱩᱱᱠᱩ ᱵᱟᱠᱷᱨᱟ ᱛᱮᱦᱚᱸ, ᱠᱟᱹᱴᱤᱡ ᱫᱚᱠᱚ ᱪᱚᱰᱚᱨ ᱵᱟᱲᱟᱭ ᱜᱮᱭᱟ ᱦᱟᱸᱜ ᱚᱲᱟᱜ ᱠᱚᱨᱮ ᱧᱮᱞ ᱟᱠᱟᱱᱟ ᱾
ᱪᱚᱰᱚᱨ ᱫᱚᱨᱠᱟᱨ ᱜᱮ ᱾
ᱦᱮᱸ ᱦᱮᱸ ᱛᱟᱦᱚᱞᱮ ᱟᱞᱮ ᱟᱞᱮ ᱥᱮᱫ ᱫᱚ ᱦᱟᱸᱜ ᱚᱱᱟ ᱛᱟᱨᱟᱥᱤᱧ ᱵᱮᱲᱟ ᱫᱚ ᱵᱮᱡᱷᱟ ᱛᱩᱧ ᱦᱩᱭᱩᱜᱼᱟ ᱾ ᱚᱱᱟ ᱥᱟᱠᱨᱟᱛ ᱦᱤᱞᱚᱜ ᱡᱟᱦᱟᱸ ᱥᱤᱧ ᱥᱟᱠᱨᱟᱛ ᱦᱤᱞᱚᱜ ᱦᱟᱸᱜ ᱾
ᱟᱪᱪᱷᱟ ᱟᱪᱪᱷᱟ ᱟᱪᱪᱷᱟ ᱾
ᱦᱮᱸ ᱟᱨ ᱡᱟᱦᱟᱸᱭ ᱱᱷᱟᱜ ᱵᱮᱡᱷᱟ ᱠᱚ ᱛᱩᱧᱟ ᱛᱟᱦᱚᱞᱮ ᱡᱟᱦᱟᱸᱭ, ᱚᱱᱟ ᱵᱮᱡᱷᱟᱭ ᱵᱟᱡᱟᱣᱟ ᱛᱩᱧ ᱵᱟᱡᱟᱣᱟᱭ ᱛᱟᱦᱞᱮ ᱩᱱᱤ ᱫᱚ, ᱟᱸᱻ ᱜᱷᱚᱲᱟ ᱠᱟᱛᱮᱜ ᱱᱟᱭᱠᱮ ᱚᱲᱟᱜ ᱛᱮᱜᱮ ᱠᱚ ᱟᱹᱜᱩᱭᱮᱭᱟ ᱾
ᱟᱪᱪᱷᱟ ᱟᱪᱪᱷᱟ ᱟᱪᱪᱷᱟ
ᱦᱮᱸ ᱟᱨ ᱩᱱᱤ ᱫᱚ ᱵᱟᱝᱢᱟ ᱦᱟᱸᱜ ᱞᱟᱹᱭ ᱟᱠᱚ, ᱢᱟᱹᱱ ᱞᱮᱠᱟᱛᱮ ᱢᱤᱫ ᱟᱸᱻ ᱢᱤᱫᱴᱟᱹᱱ ᱯᱤᱴᱷᱟᱹᱭ ᱧᱟᱢᱟ ᱥᱟᱶᱼᱼ ᱛᱮ ᱛᱟᱝ ᱦᱟᱺᱰᱤ ᱠᱚ ᱮᱢᱟᱭᱟ ᱢᱤᱫ ᱴᱩᱠᱩᱡ ᱦᱮᱸ ᱚᱱᱠᱟ ᱦᱟᱸᱜ ᱟᱞᱮᱥᱮᱫ ᱫᱚ ᱧᱮᱞ ᱟᱠᱟ ᱠᱟᱱᱟ ᱾
ᱦᱩᱸᱻ ᱛᱟᱦᱚᱞᱮ ᱱᱚᱜᱼᱚᱭ ᱡᱟᱦᱟᱸ, ᱠᱚᱢ ᱞᱟᱹᱭ ᱠᱮᱫᱟ ᱟᱯᱮ ᱥᱮᱱᱟᱜ ᱠᱟᱞᱪᱟᱨ ᱥᱮ ᱞᱟᱠᱪᱟᱨ ᱱᱚᱣᱟ ᱠᱚ ᱮᱠᱫᱚᱢ ᱟᱹᱰᱤ ᱢᱚᱡᱽ, ᱥᱮ ᱟᱹᱰᱤ ᱢᱚᱸᱡᱽ ᱜᱤᱧ ᱟᱸᱡᱚᱢ ᱠᱮᱫᱟ ᱥᱮ ᱢᱚᱸᱡᱽ ᱜᱤᱧ ᱵᱩᱡᱷᱟᱹᱣ ᱠᱮᱫᱟ ᱾ ᱮᱠᱫᱚᱢ ᱫᱚᱨᱠᱟᱨ ᱜᱮᱭᱟ ᱱᱚᱜᱼᱚᱭ ᱢᱤᱢᱤᱫ ᱡᱟᱭᱜᱟ ᱠᱚᱨᱮ ᱱᱚᱝᱠᱟ ᱧᱮᱞ ᱦᱩᱭ ᱟᱠᱟᱱᱟ ᱡᱮᱢᱚᱱ ᱮᱢ ᱞᱟᱹᱭ ᱠᱮ ᱠᱮᱫᱟ ᱱᱚᱜᱼᱚᱭ ᱯᱩᱭᱞᱩ ᱠᱷᱚᱡᱟᱜ ᱢᱩᱪᱟᱹᱫ ᱫᱷᱟᱹᱨᱤᱡ ᱛᱮᱢ ᱞᱟᱹᱭ ᱠᱮᱫᱟ ᱱᱚᱜᱼᱚᱭ ᱠᱤᱱᱛᱩ ᱱᱚᱣᱟ, ᱱᱮᱛᱟᱨ ᱫᱚ ᱵᱟᱝ ᱧᱮᱞ ᱵᱟᱲᱟ ᱦᱩᱭ ᱟᱠᱟᱱᱟ ᱮᱴᱟᱜ ᱟᱹᱛᱩ ᱠᱚᱨᱮ ᱟᱞᱮ,